ᱡᱚᱦᱟᱨ ᱜᱮ᱾
ᱦᱳᱭ ᱡᱚᱦᱟᱨ ᱜᱮ᱾
ᱛᱚᱵᱮ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ ᱟᱹᱵᱤᱱ?
ᱦᱩᱸ ᱤᱧ ᱦᱚ ᱱᱟᱯᱟᱭ ᱵᱟᱲᱟ ᱜᱮ ᱛᱚᱵᱮ ᱛᱚᱵᱮ ᱪᱮᱫ ᱠᱚᱢ ᱪᱤᱠᱟᱹᱭ ᱮᱫᱟ ᱱᱤᱛᱚᱜ ᱫᱚ?
ᱪᱤᱠᱟᱹ ᱜᱮ ᱵᱟᱝ ᱦᱚᱜᱼᱚᱭ ᱫᱩᱲᱩᱵ ᱦᱩᱭ ᱠᱟᱱᱟ ᱟᱨ ᱟᱨ ᱠᱤᱪᱷᱩ ᱠᱷᱚᱱ ᱯᱚᱨ ᱯᱟᱲᱦᱟᱣ ᱠᱩ ᱫᱩᱲᱩᱵ ᱦᱩᱭᱩᱜᱼᱟ᱾
ᱟᱪᱪᱷᱟ ᱟᱹᱰᱤ ᱵᱷᱟᱜᱤ ᱠᱟᱛᱷᱟ ᱠᱟᱱᱟ ᱱᱚᱣᱟ ᱫᱚ᱾
ᱦᱳᱭᱻ ᱦᱳᱭᱻ᱾ ᱟᱨ ᱟᱵᱤᱱ ᱫᱚᱵᱤᱱ ᱪᱤᱠᱟᱹᱭ ᱫᱟ?
ᱟᱞᱤᱧ ᱫᱚ ᱱᱚᱜ-ᱚᱭ ᱱᱤᱛᱚᱜ ᱫᱚ ᱵᱟᱨᱦᱮ ᱥᱮᱫ ᱨᱮ ᱢᱮᱱᱟᱜ ᱞᱤᱧᱟ, ᱫᱟᱬᱟ ᱵᱟᱲᱟᱭ ᱫᱟᱞᱤᱧ᱾ ᱛᱚᱵᱮ ᱟᱯᱮ ᱚᱱᱛᱮ ᱫᱚ ᱫᱟᱜ ᱵᱟᱲᱟ ᱞᱮᱜ-ᱟᱭ ᱥᱮ ᱵᱟᱝ ᱛᱮᱦᱮᱧ ᱫᱚ?
ᱛᱤᱦᱤᱧ ᱦᱚ ᱵᱟᱭ ᱫᱟᱜ ᱠᱟᱫᱟ, ᱦᱚᱞᱟ ᱫᱷᱟᱹᱵᱤᱡ ᱫᱚ ᱫᱟᱜ ᱠᱟᱫᱟ ᱫᱟᱜ ᱞᱮᱫᱟᱭ᱾ ᱛᱤᱦᱤᱧ ᱫᱚ ᱵᱟᱭ ᱫᱟ
ᱟᱪᱪᱷᱟᱻ᱾
ᱦᱳᱭᱻ᱾
ᱵᱟᱦᱟᱸᱨᱮ ᱨᱮ ᱢᱮᱱᱟᱜ ᱵᱤᱱᱛᱮ ᱟᱨ ᱨᱚᱴᱮ ᱠᱚ ᱨᱟᱜ ᱠᱚᱦᱚ ᱟᱸᱡᱚᱢᱚᱜ ᱠᱟᱱᱟ᱾
ᱦᱳᱭᱻ ᱦᱳᱭᱻ ᱦᱳᱭ ᱳᱭ᱾
ᱦᱮᱞᱳ
ᱦᱳᱭᱻ ᱦᱳᱭᱻ ᱴᱷᱤᱠ ᱵᱤᱱ ᱞᱟᱹᱭ ᱪᱚ ᱠᱟᱫᱟ᱾
ᱚ ᱫᱟᱜ ᱛᱤᱦᱤᱧ ᱫᱚ ᱚᱱᱛᱮ ᱫᱟᱜ ᱠᱟᱫᱟᱭ ᱛᱟᱦᱚᱞᱮ?
ᱦᱩ ᱱᱚᱛᱮ ᱫᱚ ᱫᱚᱢᱮ ᱜᱮ ᱫᱟᱜ ᱠᱟᱫᱟ ᱵᱩᱡᱷᱟᱹᱣ ᱫᱟᱲᱮᱭᱟᱜ ᱠᱟᱱ ᱜᱮᱭᱟ ᱵᱤᱱ?
ᱦᱳᱭᱻ ᱦᱳᱭᱻ, ᱠᱟᱨᱚᱱ ᱨᱮᱴᱚ ᱠᱚᱫᱚ ᱨᱚᱴᱮ ᱠᱚᱫᱚ ᱛᱚᱠᱷᱚᱱ ᱜᱮᱛᱚ ᱠᱚ ᱨᱟᱜᱟ ᱡᱚᱠᱷᱚᱱ ᱦᱚᱭᱛᱚ ᱫᱟᱜᱽᱟᱭ᱾ ᱫᱟᱜ ᱛᱷᱤᱨ ᱠᱟᱛᱮ ᱛᱚᱠᱷᱚᱱ ᱜᱮ ᱵᱮᱥᱤ ᱠᱚ ᱨᱟᱜᱟ ᱠᱚ᱾
ᱦᱳᱭᱻ᱾
ᱦᱳᱭᱻ᱾
ᱛᱚᱵᱮ ᱞᱟᱹᱭ ᱫᱟᱞᱤᱧ ᱫᱚᱢᱮᱜ ᱜᱮ ᱰᱤᱥᱴᱟᱵᱚᱜ ᱠᱟᱱᱟ ᱥᱮ?
ᱰᱤᱥᱴᱟᱵ ᱫᱚ ᱵᱟᱝ ᱰᱤᱥᱴᱟᱵᱚᱜ ᱠᱟᱱᱟ᱾ ᱟᱫᱚ ᱨᱚᱲ ᱠᱚᱫᱚ ᱴᱷᱤᱠ ᱜᱮᱛᱚ ᱟᱸᱡᱚᱢᱚᱜ ᱠᱟᱱᱟ, ᱡᱚᱛᱚ ᱠᱤᱪᱷᱩ ᱜᱮ᱾
ᱟᱪᱪᱷᱟ᱾
ᱛᱟᱦᱚᱞᱮ ᱵᱟᱨᱰᱟᱝ ᱡᱤᱞ ᱠᱚᱫᱚ ᱵᱤᱱ ᱡᱚᱢ ᱜᱮᱭᱟ ᱥᱮ ᱵᱟᱝ? ᱨᱚᱴᱮ ᱡᱤᱞ ᱠᱚᱫᱚ ᱠᱚ ᱡᱚᱢ ᱫᱚ᱾
ᱦᱩ ᱴᱷᱤᱠ ᱠᱟᱛᱷᱟ ᱵᱤᱱ ᱞᱟᱹᱭ ᱦᱚᱪᱚ ᱠᱟᱫᱟ᱾ ᱱᱚᱣᱟ ᱫᱚ ᱡᱚᱢ ᱵᱟᱲᱟ ᱦᱩᱭ ᱞᱮᱱ ᱛᱟᱦᱮᱸᱫ, ᱟᱫᱚ ᱟᱨ ᱱᱮᱛᱟᱨ ᱫᱚ ᱱᱚᱣᱟ ᱠᱟᱹᱡ ᱱᱟᱥᱮ ᱥᱮᱬᱟ ᱵᱟᱲᱟ ᱦᱩᱭᱮᱱ ᱠᱷᱟᱱ ᱫᱚ ᱟᱫᱚ ᱞᱟᱡᱟᱣ ᱜᱮ ᱵᱩᱡᱷᱟᱹᱜ ᱠᱟᱱᱟ, ᱚᱱᱟ ᱠᱚ ᱡᱚᱢ ᱢᱟ᱾
ᱞᱟᱡᱟᱣ ᱫᱚ ᱪᱮᱫ ᱜᱮ ᱵᱟᱝ ᱠᱟᱱᱟ᱾ ᱵᱷᱟᱜᱤ ᱜᱮ ᱥᱤᱵᱤᱞᱟ ᱛᱚ ᱚᱱᱟ ᱠᱚ ᱢᱮᱱ ᱜᱮᱭᱟ ᱠᱚ ᱟᱸᱡᱚᱢ ᱠᱟᱹᱫᱤᱧ᱾
ᱦᱮᱸ ᱚᱱᱟ ᱫᱚ ᱚᱱᱟ ᱫᱚ ᱪᱮᱫ ᱞᱮᱠᱟᱧ ᱞᱟᱹᱭᱟ, ᱚᱱᱟ ᱥᱳᱣᱟᱵᱤᱱ ᱵᱤᱱ ᱧᱮᱞ ᱠᱟᱫᱟ, ᱥᱳᱣᱟᱵᱤᱱ?
ᱦᱳᱭ ᱧᱮᱞ ᱠᱟᱫᱟ ᱞᱤᱧ᱾
ᱦᱚ ᱥᱳᱣᱟᱵᱤᱱ ᱞᱮᱠᱟ ᱜᱮ ᱩᱱᱠᱩ ᱦᱚᱸ ᱤᱭᱟᱹ ᱡᱤᱞ ᱫᱚ ᱧᱮᱞᱚᱜ ᱛᱟᱠᱚᱣᱟ ᱚᱱᱟ ᱤᱥᱤᱱ ᱠᱟᱛᱮᱫ᱾
ᱚ ᱚ ᱟᱪᱪᱷᱟ ᱟᱪᱪᱷᱟ ᱦᱳᱭ ᱦᱳᱭ ᱦᱮᱸ ᱧᱮᱞ ᱠᱟᱫᱟᱞᱤᱧ ᱚᱲᱟᱜ ᱠᱚᱨᱮ ᱠᱚ ᱡᱚᱢ ᱵᱟᱲᱟᱭ ᱜᱮᱭᱟ ᱟᱹᱞᱤᱧ ᱦᱚᱸᱫᱚ ᱵᱟᱹᱞᱤᱧ ᱡᱚᱢᱟ ᱧᱮᱞ ᱠᱟᱜ ᱠᱚᱣᱟᱞᱤᱧ ᱚᱲᱟᱜ ᱦᱚᱸᱜᱼᱚᱭ ᱛᱚ ᱵᱚᱨᱥᱟ ᱡᱚᱠᱷᱚᱱ ᱵᱟᱨᱩᱰᱟᱝ ᱠᱚᱠᱚ ᱥᱟᱵ ᱟᱹᱜᱩ ᱠᱚᱜᱮᱭᱟ ᱛᱟᱨᱯᱚᱨᱮ ᱤᱭᱟᱹ ᱪᱟᱞᱟᱜ ᱢᱟᱱᱮ ᱤᱥᱤᱱ ᱠᱚᱣᱟ ᱠᱚ᱾ ᱛᱚᱠᱷᱚᱱᱤᱧ ᱧᱮᱞ ᱠᱟᱫᱟ᱾ ᱦᱳᱭ ᱡᱟᱦᱟᱸ ᱞᱮᱠᱟ ᱵᱤᱱ ᱢᱮᱱ ᱠᱮᱫᱟ, ᱥᱩᱟᱹᱵᱤᱱ ᱞᱮᱠᱟ ᱦᱳᱭ ᱤᱱᱠᱟ ᱜᱮ᱾ ᱢᱟᱱᱮ ᱟᱨᱠᱤ ᱡᱤᱞ ᱫᱚ᱾
ᱢᱟᱱᱮ ᱟᱨᱦᱚ ᱟᱜ ᱦᱳᱭ ᱢᱟᱱᱮ ᱟᱨᱦᱚᱸ ᱜᱟᱛᱮ ᱠᱚᱜᱮ ᱢᱮᱱᱟᱜ ᱯᱮᱭᱟ ᱛᱟᱭᱛᱚ?
ᱦᱚᱭ᱾
ᱚ ᱜᱟᱛᱮ ᱜᱟᱛᱮ ᱯᱮ ᱪᱟᱞᱟᱜ ᱠᱟᱱᱟ ᱵᱷᱟᱜᱮ ᱜᱮ, ᱛᱟᱦᱚᱞᱮ ᱫᱟᱬᱟᱱ ᱠᱚᱫᱚ ᱵᱤᱱ ᱠᱩᱥᱤᱭᱟᱜ ᱜᱮᱭᱟ?
ᱫᱟᱬᱟᱱ ᱫᱚ ᱪᱮᱫ ᱤᱧ ᱞᱟᱹᱭᱼᱟ ᱫᱟᱬᱟᱱ ᱫᱚ ᱟᱹᱰᱤ ᱡᱳᱨ ᱜᱮᱞᱤᱧ ᱠᱩᱥᱤᱭᱟᱜᱼᱟ ᱢᱮᱱᱠᱷᱟᱱ ᱥᱚᱵᱽ ᱥᱚᱢᱚᱭ ᱫᱚ ᱫᱟᱬᱟᱱ ᱪᱟᱞᱟᱜ ᱦᱚᱸ ᱵᱟᱝ ᱜᱟᱱᱚᱜ ᱠᱟᱱᱟ
ᱦᱳᱭ ᱦᱳᱭ ᱛᱤᱦᱤᱧ ᱜᱟᱯᱟ ᱫᱚ ᱡᱮᱢᱚᱱ ᱪᱟᱥ ᱠᱟᱹᱢᱤ ᱫᱤᱱ ᱠᱟᱱᱟ ᱪᱟᱥ ᱠᱟᱹᱢᱤ ᱦᱚᱸ ᱞᱟᱹᱠᱛᱤ ᱜᱮᱭᱟ ᱟᱨ ᱦᱩᱭᱩᱜᱳᱜ ᱠᱟᱱᱟ ᱫᱟᱬᱟᱱ ᱠᱚᱦᱚᱸ ᱢᱟᱱᱮ ᱞᱟᱹᱠᱛᱤ ᱠᱟᱱ ᱜᱮᱭᱟ ᱱᱤᱭᱟᱹ ᱡᱤᱭᱚᱱ ᱨᱮᱫᱚ ᱛᱟᱨᱯᱚᱨᱮ ᱦᱩᱭᱩᱜ ᱠᱟᱱᱟ ᱢᱤᱫ ᱫᱷᱟᱣ ᱠᱟᱹᱢᱤ ᱠᱚᱨᱮ ᱫᱷᱩᱨᱟᱹ ᱞᱮᱱᱠᱷᱟᱱ ᱫᱟᱬᱟᱱ ᱠᱚᱫᱚ ᱵᱟᱝ ᱧᱟᱢᱚᱜᱼᱟ ᱚᱠᱛᱚ ᱠᱚᱦᱚᱸ ᱥᱮᱨᱚᱠᱚᱢ ᱵᱟᱝ ᱧᱟᱢᱚᱜᱼᱟ ᱡᱮᱞᱮᱠᱟ ᱯᱟᱲᱦᱟᱣ ᱥᱟᱶᱛᱮ ᱡᱚᱛᱚ ᱠᱤᱪᱷᱩ ᱜᱮ ᱞᱟᱹᱠᱛᱤ ᱜᱮᱭᱟ ᱫᱟᱬᱟᱱ ᱦᱚᱸ ᱫᱟᱬᱟᱱ ᱛᱟᱯᱚᱨ ᱚᱞᱚᱜ ᱡᱠᱷᱚᱱ ᱚᱞᱚᱜ ᱯᱟᱲᱦᱟᱣ ᱛᱟᱨᱯᱚᱨᱮ ᱦᱩᱭᱩᱜ ᱠᱟᱱᱟ ᱳᱭ ᱮᱱᱮᱡ ᱥᱮᱨᱮᱧ ᱡᱠᱷᱚᱱ ᱮᱱᱮᱡ ᱥᱮᱨᱮᱧ ᱡᱚᱛᱚ ᱠᱤᱪᱷᱩ ᱜᱮ ᱞᱟᱹᱠᱛᱤ ᱜᱮᱭᱟ
ᱛᱟᱢ ᱟᱹᱰᱤ ᱵᱷᱟᱹᱜᱤ ᱠᱟᱛᱷᱟ ᱵᱮᱱ ᱞᱟᱹᱭ ᱪᱚᱣ ᱠᱟᱫᱟ ᱱᱚᱣᱟ ᱫᱚ
ᱦᱳᱭ
ᱛᱚᱵᱮ ᱟᱹᱵᱤᱱ ᱢᱟ ᱱᱤᱛᱚᱜ ᱯᱟᱲᱦᱟᱜ ᱠᱟᱱ ᱜᱮᱭᱟᱵᱤᱱ
ᱦᱳᱭ ᱚᱞᱚᱜ ᱯᱟᱲᱦᱟᱣ ᱦᱩᱭᱩᱭᱳᱜ ᱠᱟᱱᱟ ᱵᱟᱦᱨᱮ ᱨᱮ ᱢᱮᱱᱟᱜ ᱞᱤᱧᱟᱹ ᱟᱹᱞᱤᱧ ᱫᱚ ᱚᱞᱚᱜ ᱯᱟᱲᱦᱟᱣ ᱦᱚᱛᱮᱜ ᱛᱮ ᱟᱹᱞᱤᱧ ᱫᱚ ᱫᱟᱬᱟᱱ ᱠᱚᱫᱚ ᱞᱤᱧ ᱠᱩᱥᱤᱭᱟᱜᱼᱟ ᱟᱹᱞᱤᱧ ᱦᱚᱸ ᱟᱫᱚ ᱚᱞᱚᱜ ᱯᱟᱲᱦᱟᱣ ᱤᱭᱟᱹ ᱦᱚᱛᱮᱫ ᱛᱮ ᱥᱮᱨᱚᱠᱚᱢ ᱚᱠᱛᱚ ᱠᱚ ᱵᱟᱝ ᱧᱟᱢ ᱠᱟᱱᱟ ᱫᱟᱬᱟᱱ ᱠᱚᱨᱮᱱᱟᱜ ᱟᱫᱚ ᱵᱤᱱᱤᱰ ᱠᱚ ᱥᱩᱨ ᱠᱟᱱ ᱛᱟᱞᱮᱭᱟ ᱛᱚ ᱛᱟᱦᱞᱮ ᱚᱱᱟ ᱠᱚᱜᱮᱞᱮ ᱮᱢ ᱪᱟᱵᱟ ᱠᱟᱛᱮᱜ ᱢᱚᱱᱮ ᱦᱩᱭᱩᱜ ᱠᱟᱱᱟ ᱫᱟᱬᱟᱱ ᱞᱮ ᱪᱟᱞᱟᱜ ᱟᱞᱮ
ᱟᱪᱪᱷᱟ ᱛᱟᱦᱚᱞᱮ ᱱᱤᱭᱟᱹ ᱱᱤᱭᱟᱹ ᱞᱟᱦᱟ ᱱᱚᱣᱟ ᱱᱤᱭᱟᱹ ᱞᱟᱦᱟ ᱠᱚᱨᱮ ᱡᱟᱦᱟᱸ ᱠᱚᱨᱮᱵᱤᱱ ᱪᱟᱞᱟᱣ ᱵᱟᱲᱟ ᱟᱠᱟᱱᱟ ᱫᱟᱬᱟᱱ
ᱦᱳᱭ ᱪᱟᱞᱟᱣ ᱫᱚ ᱪᱟᱞᱟᱣ ᱦᱩᱭ ᱟᱠᱟᱱ ᱜᱮᱭᱟ ᱱᱚᱝᱠᱟᱱᱟᱜ ᱡᱟᱭᱜᱟ ᱠᱚᱨᱮ ᱡᱟᱦᱟᱸ ᱠᱚᱨᱮ ᱦᱚᱭᱛᱳ ᱠᱚ ᱞᱟᱹᱲᱦᱟᱹᱭ ᱠᱟᱫᱟ ᱠᱚ ᱟᱵᱚᱨᱮᱱ ᱱᱟᱜᱟᱢᱤᱭᱟᱹ ᱢᱟᱱᱮ ᱩᱱᱠᱩ ᱠᱚ ᱡᱟᱦᱟᱸ ᱠᱚᱨᱮ ᱠᱚ ᱞᱟᱹᱲᱦᱟᱹᱭ ᱟᱠᱟᱫᱟ ᱦᱳᱭ ᱚᱱᱠᱟᱱᱟᱜ ᱡᱟᱭᱜᱟ ᱠᱚᱨᱮ ᱜᱮ ᱵᱮᱥᱤ ᱪᱟᱞᱟᱣ ᱦᱩᱭ ᱟᱠᱟᱱᱟ
ᱟᱪᱪᱷᱟ
ᱟᱨᱚ ᱞᱤᱧ ᱠᱩᱥᱤᱭᱟᱜ ᱜᱮᱭᱟ ᱱᱟᱹᱭ ᱫᱷᱟᱨᱮ ᱠᱚᱨᱮ ᱫᱟᱬᱟᱱ ᱵᱩᱨᱩ ᱥᱩᱨ ᱠᱚᱨᱮ ᱫᱟᱬᱟᱱ ᱵᱩᱨᱩ ᱠᱚᱨᱮ ᱟᱨᱚ ᱦᱩᱭᱩᱜ ᱠᱟᱱᱟ ᱥᱟᱺᱜᱤᱧ ᱥᱮᱫ ᱦᱚᱸ ᱫᱟᱬᱟ ᱫᱚᱞᱤᱧ ᱠᱩᱥᱤᱭᱟᱜ ᱜᱮᱭᱟ
ᱟᱪᱪᱷᱟ
ᱦᱳᱭ
ᱟᱞᱮ ᱢᱟ ᱱᱟᱹᱭ ᱫᱷᱟᱨᱮ ᱦᱚᱲ ᱜᱮ ᱠᱟᱱᱟᱞᱮ ᱟᱞᱮ ᱟᱹᱛᱩ ᱥᱩᱨ ᱛᱮᱜᱮ ᱚᱱᱟ ᱥᱩᱵᱚᱨᱱᱚ ᱨᱮᱠᱷᱟ ᱱᱚᱫᱤ ᱱᱟᱹᱭ ᱢᱟ ᱞᱤᱸᱜᱤ ᱯᱟᱨᱚᱢ ᱟᱠᱟᱱᱟ ᱯᱨᱟᱭ ᱜᱮᱞᱮ ᱪᱟᱞᱟᱣ ᱵᱟᱲᱟᱜ ᱜᱮᱭᱟ ᱱᱟᱹᱭ ᱫᱷᱟᱨᱮ ᱫᱚ ᱫᱟᱬᱟᱱ ᱟᱨ ᱱᱤᱛᱚᱜ ᱢᱟ ᱡᱷᱤᱯᱤᱨ ᱡᱟᱹᱲᱤ ᱛᱮ ᱫᱟᱜ ᱢᱟ ᱟᱹᱰᱤ ᱰᱷᱮᱨ ᱜᱮ ᱡᱟᱹᱥᱛᱤ ᱟᱠᱟᱱᱟ ᱦᱟᱹᱠᱩ ᱠᱚᱦᱚᱸ ᱢᱟᱨᱟᱝ ᱢᱟᱨᱟᱝ ᱠᱚᱠᱚ ᱥᱟᱵ ᱟᱹᱜᱩ ᱡᱚᱝ ᱠᱟᱱᱟ
ᱦᱳᱭ ᱟᱹᱰᱤ ᱱᱟᱯᱟᱭ ᱠᱟᱛᱷᱟ ᱵᱷᱟᱜᱤ ᱜᱮ ᱟᱯᱮ ᱚᱱᱛᱮ ᱱᱟᱹᱭ ᱠᱚ ᱢᱮᱱᱟᱜ ᱛᱮ ᱟᱞᱮ ᱫᱚ ᱱᱟᱹᱭ ᱠᱚᱫᱚ ᱵᱟᱹᱱᱩᱜ ᱛᱟᱞᱮᱭᱟ ᱪᱮᱫ ᱜᱮ ᱳᱭ ᱯᱩᱠᱷᱨᱤ ᱠᱚ ᱢᱮᱱᱟᱜ ᱛᱟᱞᱮᱭᱟ ᱢᱟᱱᱮ ᱧᱮᱞ ᱡᱚᱝ ᱞᱮᱠᱟ ᱥᱮᱨᱚᱠᱚᱢ ᱪᱮᱫ ᱜᱮ ᱵᱟᱹᱱᱩᱜ ᱛᱟᱞᱮᱭᱟ ᱟᱞᱮᱥᱮᱫ ᱫᱚ
ᱟᱪᱪᱷᱟ
ᱦᱳᱭ ᱦᱳᱭ ᱛᱟᱦᱚᱞᱮ ᱟᱵᱤᱱ ᱫᱚ ᱫᱟᱬᱟᱱ ᱠᱚᱫᱚ ᱚᱠᱟ ᱠᱚᱨᱮ ᱵᱤᱱ ᱪᱟᱞᱟᱣ ᱵᱟᱲᱟ ᱟᱠᱟᱱ ᱜᱮᱭᱟ? ᱪᱮᱫ ᱞᱮᱠᱟᱱᱟᱜ ᱴᱚᱴᱷᱟ ᱠᱚᱨᱮ?
ᱫᱟᱬᱟᱱ ᱫᱚ ᱚᱱᱠᱟᱱ ᱴᱚᱴᱷᱟ ᱫᱚ ᱵᱟᱝ ᱞᱟᱹᱭ ᱜᱟᱱᱚᱜᱼᱟ ᱢᱮᱱᱠᱷᱟᱱ ᱵᱟᱨᱭᱟ ᱯᱮᱭᱟ ᱵᱟᱨᱭᱟ ᱯᱮᱭᱟ ᱡᱟᱭᱜᱟ ᱨᱮ ᱱᱚᱣᱟ ᱯᱟᱲᱦᱟᱜ ᱥᱚᱢᱚᱭ ᱜᱮ ᱪᱟᱞᱟᱣ ᱦᱩᱭ ᱞᱮᱱ ᱛᱟᱦᱮᱸᱫ ᱡᱮᱢᱚᱱ ᱟᱵᱚ ᱱᱚᱰᱮ ᱵᱷᱚᱜᱽᱱᱟᱰᱤᱦᱤ ᱡᱟᱦᱟᱸᱴᱟᱜ ᱡᱷᱟᱲᱠᱷᱚᱸᱰ ᱨᱮ ᱢᱮᱱᱟᱜᱼᱟ ᱥᱤᱫᱩ ᱠᱟᱹᱱᱦᱩ ᱛᱟᱠᱚᱣᱟᱜ ᱚᱲᱟᱜ
ᱦᱳᱭ ᱦᱳᱭ ᱦᱳᱭ ᱵᱩᱡ ᱫᱟᱹᱞᱤᱧ
ᱦᱳᱭ ᱚᱸᱰᱮ ᱪᱟᱞᱟᱣ ᱦᱩᱭ ᱞᱮᱱᱟ ᱚᱱᱟᱫᱚ ᱚᱱᱟ ᱪᱮᱫ ᱤᱧ ᱞᱟᱹᱭᱟ ᱚᱱᱟ ᱥᱟᱨᱵᱷᱮ ᱨᱤᱯᱳᱨᱴ ᱢᱤᱫᱴᱟᱝ ᱠᱟᱞᱮᱠᱴ ᱞᱟᱹᱜᱤᱫ ᱛᱮ ᱪᱟᱞᱟᱣ ᱦᱳᱭ ᱞᱮᱱ ᱛᱟᱦᱮᱸᱫ
ᱟᱨ ᱪᱟᱞᱟᱣ ᱦᱳᱭ ᱞᱮᱱ ᱛᱟᱦᱮᱸ ᱦᱟᱱᱟ ᱢᱩᱨᱥᱤᱫᱟᱵᱟᱫᱽ ᱪᱟᱞᱟᱣ ᱦᱳᱭ ᱞᱮᱱᱟ ᱥᱤᱨᱟᱡᱩᱫᱽᱫᱳᱞᱟ ᱚᱱᱟ ᱨᱟᱡᱽ ᱯᱨᱚᱥᱟᱫᱽ ᱧᱮᱞ ᱦᱟᱡᱟᱨ ᱫᱩᱣᱟᱹᱨ
ᱦᱳᱭ ᱦᱳᱭ ᱟᱹᱰᱤ ᱱᱟᱯᱟᱭ ᱵᱤᱱ ᱢᱮᱱ ᱠᱮᱫᱟ᱾ ᱦᱳᱭ ᱟᱹᱞᱤᱧᱟᱜ ᱦᱚᱸ ᱤᱪᱪᱷᱟ ᱢᱮᱱᱟᱜ ᱛᱟᱹᱞᱤᱧᱟ ᱚᱸᱰᱮ ᱪᱟᱞᱟᱣ ᱨᱮᱱᱟᱜ ᱟᱫᱚ ᱛᱤᱥ ᱦᱟᱸᱜ ᱦᱳᱭᱳᱜ ᱠᱟᱱᱟ ᱚᱠᱛᱚ ᱥᱮᱨᱚᱠᱚᱢ ᱩᱰᱩᱠ ᱠᱟᱛᱮᱜ ᱪᱟᱞᱟᱜ ᱦᱳᱭᱳᱜᱼᱟ᱾
ᱚᱸᱰᱮ ᱦᱟᱡᱟᱨ ᱫᱩᱣᱟᱹᱨ ᱨᱮᱫᱚ ᱟᱹᱰᱤ ᱟᱭᱢᱟ ᱟᱭᱢᱟ ᱡᱤᱱᱤᱥ ᱢᱮᱱᱟᱜᱼᱟ᱾ ᱯᱟᱹᱦᱤᱞ ᱡᱟᱦᱟᱸ ᱨᱟᱡᱟ ᱯᱨᱚᱡᱟ ᱠᱚ ᱛᱟᱯᱟᱢ ᱞᱮᱱᱟ᱾ ᱦᱩᱰᱤᱧ ᱦᱩᱰᱤᱧ ᱞᱟᱹᱲᱦᱟᱹᱭ ᱥᱟᱯᱟᱵ ᱠᱷᱚᱱᱟᱜ ᱟᱨᱟᱢᱵᱚ ᱠᱟᱛᱮᱱ ᱥᱮᱬᱟ ᱥᱮᱬᱟ ᱵᱚᱞᱞᱟᱢ ᱠᱚᱦᱚᱸ ᱢᱮᱱᱟᱜ ᱜᱮᱭᱟ ᱟᱨ ᱛᱟᱭᱟᱱ ᱦᱚᱸ ᱢᱤᱫ- ᱢᱤᱫᱴᱟᱝ ᱢᱮᱱᱟᱭᱟ ᱡᱤᱣᱤᱫ ᱜᱮᱭᱟᱭ, ᱡᱤᱣᱤᱫ ᱫᱚ ᱵᱟᱝᱟ ᱢᱟᱱᱮ ᱜᱚᱡ ᱠᱟᱫᱮᱭᱟᱠᱚ ᱟᱨ ᱡᱤᱣᱤᱫ ᱞᱮᱠᱟᱜᱮ ᱧᱮᱞᱚᱜ ᱠᱟᱱᱟ, ᱦᱟᱨᱛᱟ ᱦᱚᱸ ᱢᱮᱱᱟᱜ ᱛᱟᱭᱟ᱾ ᱨᱚᱦᱚᱲ ᱠᱟᱱᱟᱭ ᱦᱟᱹᱛᱤ ᱠᱚ ᱢᱮᱱᱟᱜ ᱠᱚᱣᱟ ᱚᱱᱠᱟᱜᱮ ᱪᱮᱸᱬᱮ ᱠᱚ᱾ ᱥᱟᱱᱟᱢ ᱞᱮᱠᱟᱱ ᱡᱤᱭᱟᱹᱞᱤ ᱠᱚ ᱫᱚᱦᱚ ᱠᱟᱫ ᱠᱚᱣᱟ
ᱦᱳᱭ ᱦᱳᱭ
ᱠᱟᱹᱪ ᱵᱷᱤᱛᱤᱨ ᱨᱮᱠᱚ ᱫᱚᱦᱚ, ᱠᱟᱹᱪ ᱵᱷᱤᱛᱤᱨ ᱨᱮᱠᱚ ᱫᱚᱦᱚ ᱠᱟᱫ ᱡᱤᱣᱤᱫ ᱜᱮ ᱡᱤᱣᱤᱫ ᱜᱮ ᱠᱟᱱ ᱞᱮᱠᱟᱢ ᱧᱮᱞᱮᱭᱟ ᱮᱠᱫᱚᱢ ᱵᱤᱧ ᱠᱚᱦᱚᱸ ᱢᱮᱱᱟᱜ ᱠᱚᱣᱟ᱾
ᱚ ᱦᱳᱭ ᱟᱨ ᱧᱮᱞ ᱫᱚ ᱞᱟᱹᱠᱛᱤ ᱠᱟᱱ ᱜᱮᱭᱟ ᱱᱤᱭᱟᱹ ᱤᱭᱟᱹ ᱨᱮ ᱱᱤᱭᱟᱹ ᱡᱮ ᱚᱞᱚᱜ ᱯᱟᱲᱦᱟᱣ ᱡᱤᱭᱚᱱ ᱨᱮᱫᱚ ᱞᱟᱹᱠᱛᱤ ᱠᱟᱱ ᱜᱮᱭᱟ ᱧᱮᱞ ᱠᱚ ᱚᱱᱟ ᱠᱚ᱾
ᱦᱮᱸ
ᱦᱳᱭ ᱛᱟᱦᱚᱞᱮ ᱦᱟᱹᱠᱩ ᱠᱚᱫᱚ ᱵᱟᱝᱛᱮ ᱥᱟᱵ ᱟᱹᱜᱩᱭᱮᱫ ᱠᱚᱜᱮᱭᱟ?
ᱦᱳᱭ ᱦᱟᱹᱠᱩ ᱥᱟᱵ ᱠᱚᱫᱚ ᱪᱟᱞᱟᱣ ᱵᱟᱲᱟ ᱦᱩᱭᱩᱜ ᱠᱟᱱ ᱜᱮᱭᱟ᱾
ᱚ ᱟᱪᱪᱷᱟ ᱟᱪᱪᱷᱟ ᱪᱮᱫ ᱪᱤᱞᱤ ᱢᱟᱱᱮ ᱪᱮᱫ ᱞᱮᱠᱟᱱ ᱦᱟᱹᱠᱩ ᱠᱚ ᱢᱮᱱᱟᱜ ᱠᱚᱣᱟ ᱱᱟᱥᱮᱱᱟᱜ ᱡᱩᱫᱤ ᱮ ᱧᱩᱛᱩᱢ ᱵᱮᱱ ᱞᱟᱹᱭᱟ ᱛᱟᱦᱞᱮ ᱟᱹᱰᱤ ᱱᱟᱯᱟᱭ ᱠᱚᱜᱼᱟ, ᱚᱱᱮ ᱵᱟᱲᱟᱭ ᱫᱟᱲᱮ ᱠᱮᱭᱟᱞᱤᱧ ᱚᱱᱠᱟᱱ ᱦᱟᱹᱠᱩ ᱠᱚ ᱢᱮᱱᱟᱜ ᱠᱚᱣᱟ᱾
ᱟᱪᱪᱷᱟ ᱴᱷᱤᱠ ᱠᱟᱛᱷᱟ ᱵᱤᱱ ᱞᱮ ᱠᱟᱫᱟ᱾ ᱦᱟᱹᱠᱩ ᱫᱚ ᱱᱩᱠᱩ ᱦᱩᱰᱤᱧ ᱦᱩᱰᱤᱧ ᱦᱟᱹᱠᱩ ᱞᱮ ᱞᱮᱠᱷᱟᱱ ᱫᱚ ᱜᱟᱞᱟᱭ ᱯᱩᱴᱷᱤ ᱛᱟᱨᱯᱚᱨ ᱨᱮᱲᱮᱫ ᱨᱮᱲᱮᱫ ᱵᱤᱱ ᱴᱷᱤᱠᱟᱹ ᱠᱚᱣᱟ᱾
ᱵᱟᱝ ᱜᱮ
ᱨᱮᱲᱮᱫ ᱫᱚ ᱩᱱᱠᱩ ᱡᱟᱦᱟᱸᱭ ᱦᱩᱰᱤᱧ ᱧᱚᱜ ᱜᱮᱭᱟ ᱠᱚ ᱯᱩᱴᱷᱤ ᱞᱮᱠᱟᱱ ᱠᱩᱭᱤᱡ ᱜᱮ ᱟᱫᱚ ᱥᱟᱭᱤᱰ ᱥᱟᱭᱤᱰ ᱛᱮ ᱠᱟᱸᱴᱟ ᱢᱮᱱᱟᱜ ᱛᱟᱠᱚᱣᱟ᱾ ᱥᱟᱭᱤᱴ ᱵᱟᱨ ᱥᱟᱭᱤᱰ ᱵᱟᱨᱭᱟ ᱠᱟᱴᱟ ᱢᱮᱱᱟᱜ ᱛᱟᱠᱚᱣᱟ ᱟᱨ ᱦᱩ ᱟᱨ ᱢᱟᱜᱽᱨᱤ, ᱢᱟᱜᱽᱨᱤ ᱠᱚ ᱧᱟᱢᱚᱜᱼᱟ
ᱚ ᱟᱪᱪᱷᱟ ᱟᱪᱪᱷᱟ ᱦᱳᱭ ᱦᱳᱭ ᱦᱳᱭ
ᱢᱟᱜᱽᱨᱤ, ᱥᱤᱸᱜᱤ, ᱛᱟᱨᱯᱚᱨ ᱵᱟᱹᱫᱤ ᱟᱨ ᱱᱟᱹᱭ ᱯᱮᱨᱮᱡ ᱞᱮᱱᱠᱷᱟᱱ ᱫᱚ ᱢᱟᱨᱟᱝ ᱢᱟᱨᱟᱝ ᱵᱚᱣᱟᱲ ᱦᱚᱸᱠᱚ ᱧᱟᱢᱚᱜᱼᱟ᱾
ᱚ ᱟᱪᱪᱷᱟ ᱟᱪᱪᱷᱟ ᱦᱳᱭ ᱵᱟᱲᱟᱭ ᱠᱮᱫᱟᱞᱤᱧ ᱦᱳᱭ ᱞᱟᱹᱭ ᱵᱤᱱ
ᱦᱚᱞᱟ ᱢᱟᱫᱷᱮᱨ ᱜᱮ ᱢᱤᱫᱴᱟᱝ ᱟᱹᱰᱤ ᱢᱟᱨᱟᱝ ᱮᱭ ᱵᱟᱨᱚ ᱠᱤᱞᱳ ᱤᱡ ᱢᱤᱫᱴᱟᱝ ᱵᱚᱣᱟᱲ ᱠᱚ ᱥᱟᱵᱽ ᱟᱹᱜᱩ ᱞᱮᱫᱮ ᱛᱟᱦᱮᱸᱫ ᱟᱞᱮ ᱟᱛᱩ ᱨᱮᱜᱮ
ᱚ ᱟᱪᱪᱷᱟ ᱟᱪᱪᱷᱟ ᱚ ᱵᱚᱣᱟᱲ ᱢᱮᱱᱛᱮ ᱫᱚ ᱢᱟᱱᱮ ᱵᱤᱧ ᱥᱮ ᱦᱟ ᱦᱟ
ᱦᱮᱸ
ᱚ ᱦᱟᱹᱠᱩ ᱵᱚᱣᱟᱲ ᱦᱟᱹᱠᱩ
ᱵᱳᱣᱟᱲ ᱦᱟᱹᱠᱩ ᱵᱳᱣᱟᱲ ᱦᱟᱹᱠᱩ
ᱚ ᱟᱪᱪᱷᱟ ᱟᱪᱪᱷᱟ
ᱦᱳᱭ ᱦᱳᱭ ᱟᱞᱮ ᱥᱮᱫ ᱫᱚ ᱦᱩᱭᱩᱜ ᱠᱟᱱᱟ, ᱱᱟᱹᱭ ᱠᱚ ᱥᱮᱨᱚᱠᱚᱢ ᱵᱟᱹᱱᱩᱜᱼᱟ ᱛᱚ, ᱚᱱᱟ ᱦᱚᱛᱮᱡ ᱛᱮ ᱧᱩᱛᱩᱢ ᱠᱚᱫᱚ ᱴᱷᱤᱠ ᱵᱟᱹᱞᱤᱧ ᱵᱩᱡ ᱫᱟᱲᱮᱭᱟᱜ ᱠᱟᱱᱟ ᱦᱚᱳᱭ ᱛᱳ ᱟᱯᱮ ᱴᱚᱴᱷᱟ ᱥᱮᱫ ᱫᱚ ᱟᱞᱟᱫᱟ ᱠᱚ ᱞᱟᱹ ᱭ ᱟᱠᱚ ᱚᱱᱛᱮ ᱱᱟᱜ ᱦᱚᱭᱛᱚ ᱧᱮᱞ ᱠᱟᱜ ᱠᱚᱜᱮᱭᱟ ᱞᱤᱧ ᱦᱟᱹᱠᱩ ᱠᱚᱫᱚ ᱦᱳᱭᱛᱳ ᱧᱩᱛᱩᱢ ᱠᱚ ᱵᱟᱹᱞᱤᱧ ᱵᱟᱲᱟᱭᱟ ᱟᱯᱮ ᱥᱮᱫ ᱦᱚᱭᱛᱳ ᱱᱤᱭᱟᱹ ᱱᱤᱭᱟᱹ ᱦᱟᱹᱠᱩ ᱠᱚ ᱢᱮᱛᱟ ᱠᱚᱣᱟ ᱟᱞᱮ ᱥᱮᱫ ᱫᱚ ᱟᱞᱟᱫᱟ ᱚᱱᱟ ᱦᱚᱛᱮᱫ ᱛᱮ ᱴᱷᱤᱠ ᱵᱟᱞᱤᱧ ᱵᱩᱡ ᱫᱟᱲᱮᱭᱟᱫᱟ᱾ ᱟᱫᱚ ᱞᱟᱹᱭ ᱠᱮᱜ ᱠᱷᱟᱡ ᱫᱚᱵᱚᱱ ᱵᱩᱡ ᱠᱮᱫᱟᱞᱤᱧ ᱡᱮ ᱱᱤᱭᱟᱹ ᱦᱟᱠ ᱟᱪᱪᱷᱟ ᱵᱚᱣᱟᱲ ᱦᱟᱹᱠᱩ ᱫᱚ ᱪᱮ ᱢᱟᱱᱮ ᱪᱮᱞ ᱞᱮᱠᱟᱱ ᱜᱮᱭᱟ ᱠᱚ ᱢᱟᱹᱜᱨᱤ ᱦᱟᱹᱠᱩ ᱞᱮᱠᱟ ᱥᱮ
ᱟᱨ ᱛᱤᱠ ᱴᱷᱤᱠ ᱚᱱᱠᱟ ᱜᱮᱵᱤᱱ ᱞᱟᱹᱭ ᱠᱮᱫᱟ ᱟᱫᱚ ᱢᱟᱹᱝᱜᱨᱤ ᱦᱟᱹᱠᱩ ᱫᱚ ᱩᱱᱠᱩ ᱫᱚ ᱠᱟᱞᱟᱨ ᱫᱚ ᱠᱟᱹᱡᱽ ᱦᱮᱸᱫᱮ ᱫᱷᱟᱨᱟ ᱧᱚᱜ ᱜᱮᱭᱟ ᱟᱨ ᱱᱩᱠᱩ ᱫᱚᱠᱚ ᱱᱩᱠᱩ ᱵᱚᱣᱟᱲ ᱡᱟᱦᱟᱸᱭ ᱩᱱᱠᱩ ᱫᱚᱠᱚ ᱯᱷᱟᱨᱪᱟ ᱜᱮᱭᱟ᱾ ᱥᱮᱢ ᱰᱤᱡᱟᱭᱤᱱ ᱫᱚ ᱥᱮᱢ ᱜᱮ ᱛᱟᱹᱠᱤᱱᱟ
ᱚ ᱟᱪᱪᱷᱟ ᱟᱪᱪᱷᱟ
ᱢᱟᱹᱜᱨᱤ ᱫᱚᱠᱚ ᱦᱩᱰᱤᱧ ᱧᱚᱜ ᱜᱮᱭᱟ ᱟᱨ ᱵᱟᱣᱟᱲ ᱫᱚ ᱟᱹᱰᱤ ᱜᱟᱱ ᱠᱚ ᱥᱮᱬᱟᱼᱦᱟ
ᱚ ᱟᱪᱪᱷᱟ ᱟᱪᱪᱷᱟ ᱦᱳᱭ ᱟᱹᱰᱤ ᱱᱟᱯᱟᱭ ᱦᱩᱸ ᱛᱟᱨᱯᱚᱨᱮ ᱛᱟᱦᱚᱞᱮ ᱢᱟᱱᱮ ᱛᱤᱦᱤᱧ ᱫᱚᱭ ᱫᱟᱜᱽ ᱞᱮᱫᱟᱭ ᱚᱱᱛᱮ
ᱛᱮᱦᱮᱧ ᱜᱮ ᱫᱟᱜᱽ ᱞᱮᱫᱟᱭ ᱦᱚᱞᱟ ᱦᱚᱭ ᱫᱟᱜᱽ ᱞᱮᱫᱟ ᱚᱱᱟ ᱞᱟᱦᱟ ᱫᱤᱱ ᱦᱚᱭ ᱫᱟᱜᱽ ᱞᱮᱫᱟ ᱟᱞᱮ ᱱᱚᱛᱮ ᱫᱚ ᱥᱚᱵᱫᱤᱱ ᱜᱮ ᱫᱟᱜᱽ ᱮᱫᱟᱭ
ᱚ ᱟᱪᱪᱷᱟ ᱢᱟᱱᱮ ᱪᱮᱫ ᱛᱮᱯᱮ ᱥᱟᱵᱽ ᱠᱚᱜᱮᱭᱟ ᱦᱟᱹᱠᱩ ᱢᱟᱱᱮ ᱤᱭᱟᱹᱛᱮ ᱡᱷᱟᱹᱞᱤ ᱠᱚᱛᱮ ᱥᱮ ᱪᱮᱫ ᱠᱚᱛᱮ
ᱦᱟᱹᱠᱩ ᱥᱟᱵᱽ ᱱᱚᱣᱟ ᱪᱮᱫ ᱤᱧ ᱞᱟᱹᱭᱟ ᱡᱚᱠᱷᱚᱱ ᱱᱚᱣᱟ ᱵᱟᱹᱫᱽ ᱠᱚᱨᱮᱱ ᱠᱩ ᱫᱚ ᱚᱱᱟ ᱦᱩᱰᱤᱧ ᱦᱩᱰᱤᱧ ᱜᱟᱹᱨᱤ ᱵᱤᱱ ᱴᱷᱤᱠᱟᱹᱭᱟ ᱜᱟᱹᱨᱤ ᱚᱱᱟ ᱴᱚᱨᱚᱰᱟᱝ ᱡᱟᱦᱟᱸᱴᱟᱜ ᱠᱚ ᱞᱟᱹᱭᱟᱜ ᱠᱟᱱ ᱫᱚ
ᱦᱳᱭ ᱦᱳᱭ ᱦᱳᱭ ᱴᱚᱨᱚᱰᱟᱝ ᱫᱚ ᱞᱤᱧ ᱵᱩᱡᱽ ᱫᱟ ᱠᱤᱱᱛᱩ ᱜᱟᱹᱨᱤ ᱫᱚ ᱟᱞᱮ ᱥᱮᱫ ᱫᱚ ᱵᱟᱝᱠᱚ ᱞᱟᱹᱭᱛᱮ ᱴᱷᱤᱠ ᱵᱟᱹᱞᱤᱧ ᱵᱩᱡ ᱫᱟᱲᱮᱭᱟᱜ ᱠᱟᱱᱟ ᱴᱚᱨᱚᱝ ᱴᱚᱨᱚᱰᱟᱝ ᱵᱮᱱ ᱢᱮᱱ ᱠᱷᱟᱡᱽ ᱞᱤᱧ ᱵᱩᱡᱽ ᱠᱮᱫᱟᱞᱤᱧ᱾
ᱟᱨ ᱚᱱᱟ ᱴᱚᱨᱚᱰᱟᱝ ᱠᱷᱚᱱᱟᱜ ᱥᱮᱬᱟ ᱧᱚᱜᱟᱜ ᱡᱟᱦᱟᱸᱴᱟᱜ ᱤᱭᱟᱹ ᱧᱟᱢᱚᱜ ᱫᱚ ᱛᱮᱭᱟᱨ ᱫᱟᱠᱚ ᱚᱱᱟᱜᱮ ᱟᱞᱮ ᱫᱚ ᱱᱚᱛᱮ ᱜᱟᱹᱨᱤᱞᱮ ᱞᱟᱹᱭᱟ᱾
ᱟᱪᱪᱷᱟ ᱟᱪᱪᱷᱟ
ᱟᱨ ᱚᱱᱟ ᱛᱚᱢᱟ ᱫᱟᱜᱽ ᱠᱚᱨᱮ ᱢᱟ ᱚᱱᱟ ᱢᱚᱥᱟᱨᱤ ᱛᱮᱠᱚ ᱜᱚᱦᱚᱲᱟ ᱢᱚᱥᱟᱨᱤ ᱤᱫᱤ ᱠᱟᱛᱮᱫ ᱩᱱ ᱜᱚᱦᱚᱲᱟ ᱫᱟᱜᱽ ᱵᱷᱤᱛᱤᱨ ᱨᱮ ᱡᱷᱟᱹᱞᱤᱜ ᱟᱠᱚ ᱟᱨ ᱜᱤᱛᱷᱤ ᱜᱤᱛᱷᱤ ᱢᱟᱵᱤᱱ ᱵᱟᱲᱟᱭ ᱜᱮᱭᱟ ᱜᱤᱛᱷᱤ ᱵᱤᱱ ᱧᱮᱞ ᱵᱟᱲᱟ ᱟᱠᱟᱫ ᱜᱮᱭᱟ ᱱᱤᱦᱟᱹᱛ
ᱦᱮᱸ ᱵᱟ ᱴᱷᱤᱠ ᱵᱟᱞᱤᱧ ᱵᱩᱡᱽ ᱫᱟ ᱪᱮᱫ ᱵᱮᱱ ᱞᱟᱹᱭ ᱪᱚᱭᱮᱫᱟ ᱢᱟᱱᱮ ᱪᱮ ᱞᱮᱠᱟᱱᱟᱜ ᱠᱟᱱᱟ ᱚᱱᱟᱴᱟᱜ ᱫᱚ ᱵᱟᱹᱞᱤᱧ ᱵᱩᱡᱽ ᱫᱟᱲᱮᱭᱟᱜ ᱠᱟᱱᱟ᱾
ᱟᱪᱪᱷᱟ ᱟᱪᱪᱷᱟ ᱴᱷᱤᱠ ᱜᱮᱭᱟ ᱜᱤᱛᱷᱤ ᱫᱚ ᱚᱱᱮ ᱟᱵᱚ ᱥᱚᱵᱡᱤ ᱠᱚᱵᱩᱱ ᱪᱟᱥ ᱞᱮᱠᱷᱟᱱ ᱢᱤᱫ ᱫᱷᱚᱨ ᱨᱮᱱᱟᱜ ᱱᱮᱴ ᱠᱚ ᱧᱟᱢᱚᱜ ᱜᱮᱭᱟ ᱥᱮ
ᱚ ᱦᱳᱭ ᱦᱳᱭ ᱦᱳᱭ
ᱦᱳᱭ ᱚᱱᱮ ᱚᱱᱠᱟᱱᱟᱜ ᱜᱮ ᱞᱟᱛᱟᱨ ᱨᱮ ᱚᱱᱟ ᱦᱩᱰᱤᱧ ᱦᱩᱰᱤᱧ ᱫᱷᱤᱨᱤ ᱞᱮᱠᱟᱱᱟᱜ ᱛᱟᱦᱮᱱᱟ᱾
ᱚ ᱟᱪᱪᱷᱟ ᱟᱪᱪᱷᱟ ᱦᱳᱭ
ᱚᱱᱟ ᱚᱱᱟ ᱛᱮᱠᱚ ᱥᱟᱵᱽ ᱵᱟᱲᱟ ᱠᱚᱣᱟ ᱟᱨ ᱦᱟᱱᱟ ᱪᱟᱨᱠᱩᱲᱤ ᱡᱟᱞᱟᱢ ᱢᱟᱵᱤᱱ ᱧᱮᱞ ᱟᱠᱟᱫᱴᱜᱼᱟ ᱡᱟᱦᱟᱸ ᱯᱚᱱᱭᱟ ᱟᱪ ᱰᱟᱹᱱᱴᱤᱡ ᱞᱮᱠᱟ ᱛᱟᱦᱮᱱᱟ ᱥᱮ ᱯᱩᱱᱭᱟ ᱢᱟᱫ ᱠᱟᱴᱷᱤ ᱛᱟᱦᱮᱱᱟ᱾ ᱜᱚᱦᱚᱲ ᱨᱟᱠᱟᱵ ᱟᱠᱚ
ᱦᱳᱭ ᱚᱱᱟ ᱫᱚ ᱵᱟᱹᱞᱤᱧ ᱵᱩᱡᱽ ᱫᱟᱲᱮᱭᱟᱫᱟ ᱪᱮᱫ ᱞᱮᱠᱟᱱᱟᱜ ᱠᱟᱱᱟ᱾ ᱡᱟᱭ ᱦᱳᱠ ᱟᱫᱚ ᱦᱩᱭᱩᱜ ᱠᱟᱱᱟ ᱢᱟᱱᱮ ᱱᱟᱹᱭ ᱠᱚᱨᱮ ᱦᱚᱸ ᱡᱷᱟᱹᱞᱤ ᱡᱟᱦᱟᱸ ᱫᱚ ᱚᱱᱟ ᱫᱚ ᱱᱟᱹᱭ ᱠᱚᱨᱮ ᱯᱮ ᱚᱰᱟᱣ ᱜᱮ ᱛᱟᱭᱛᱚ
ᱦᱳᱭ
ᱟᱪᱪᱷᱟ ᱟᱪᱪᱷᱟ
ᱟᱨ ᱛᱤ ᱠᱚᱛᱮ ᱦᱚᱸ ᱥᱟᱵ ᱜᱟᱱᱚᱜ ᱜᱮᱭᱟ᱾
ᱚ ᱦᱳᱭᱛᱚ ᱟᱨ ᱡᱮᱞᱮᱠᱟᱧ ᱧᱮᱞ ᱠᱟᱫᱟ ᱚᱱᱟ ᱜᱳᱞ ᱧᱚᱜ ᱜᱮᱭᱟ, ᱡᱷᱟᱞ